ᱦᱮᱸ ᱡᱚᱦᱟᱨ ᱜᱮ ᱜᱚᱝᱠᱮ ᱨᱚᱲ ᱵᱮᱱ ᱟᱸᱡᱚᱢ ᱧᱟᱢᱮᱫ ᱛᱟᱞᱤᱧᱟᱹ?
ᱦᱮᱸ ᱟᱸᱡᱚᱢ ᱮᱫᱟᱞᱤᱧ᱾
ᱚᱸ ᱦᱳᱭ ᱡᱚᱦᱟᱨ ᱜᱮ᱾
ᱫᱤᱭᱮ ᱛᱟᱦᱚᱞᱮ
ᱞᱮᱵᱤᱱ?
ᱚᱠᱟ ᱠᱷᱚᱱ ᱵᱤᱱ ᱞᱟᱹᱭ ᱮᱫᱟ?
ᱦᱮᱸ ᱢᱮᱱ ᱫᱟᱞᱤᱧ ᱤᱭᱟᱹ ᱡᱷᱤᱞᱤᱢᱤᱞᱤ᱾
ᱚ ᱡᱷᱤᱞᱤᱢᱤᱞᱤ ᱵᱟᱝ?
ᱦᱳᱭ᱾
ᱟᱹᱰᱤ ᱥᱟᱺᱜᱤᱧ ᱵᱤᱱ ᱞᱟᱹᱭ ᱠᱮᱫ ᱫᱚ?
ᱦᱮᱸ ᱥᱟᱺᱜᱤᱧ ᱜᱮ᱾
ᱡᱷᱤᱞᱤᱢᱤᱞᱤ ᱢᱟᱱᱮ ᱦᱟᱱᱮ ᱵᱟᱸᱫᱣᱟᱱ ᱥᱮᱫ ᱛᱚ ᱵᱟᱝ?
ᱦᱳᱭ ᱵᱟᱹᱫᱷᱣᱟᱱ ᱥᱮᱱ ᱜᱮ᱾
ᱚᱸ᱾
ᱫᱤᱭᱮ ᱛᱟᱦᱚᱞᱮ ᱠᱮᱫᱚᱜ ᱯᱟᱲᱟ ᱠᱚ ᱦᱩᱭ ᱱᱟ ᱥᱮ ᱵᱟᱝ?
ᱦᱳᱭ ᱠᱤᱫᱩᱵ ᱵᱟᱲᱟ ᱠᱚ ᱦᱩᱭ ᱠᱟᱛᱮᱫ ᱱᱚᱜᱼᱚᱭ ᱨᱟᱪᱟ ᱥᱮᱫ ᱨᱮ ᱯᱟᱨᱠᱚᱢ ᱠᱚ ᱵᱤᱞ ᱠᱟᱛᱮᱫ ᱜᱤᱛᱤᱡ ᱦᱩᱭ ᱟᱠᱟᱱᱟ᱾
ᱦᱮᱸ᱾ ᱦᱚ ᱨᱟᱪᱟ ᱥᱮᱫ ᱨᱮ ᱩᱫᱽᱜᱟᱹᱨ ᱠᱟᱱᱟ ᱫᱚᱢᱮ ᱛᱚ ᱵᱟᱝ?
ᱦᱮᱸ ᱚᱲᱟᱜ ᱨᱮᱫᱚ ᱫᱚᱢᱮ ᱩᱫᱽᱜᱟᱨ ᱠᱟᱱᱟ ᱵᱟᱝ ᱛᱟᱦᱮᱸ ᱜᱟᱱᱚᱜ ᱠᱟᱱᱟ ᱮᱭ ᱠᱟᱨᱚᱱ ᱡᱮᱱᱚ ᱵᱟᱨᱦᱮ ᱥᱮᱫ ᱞᱤᱧ ᱩᱰᱩᱠ ᱟᱠᱟᱱᱟ᱾ ᱤᱧ ᱵᱤᱞ ᱠᱮᱫ ᱚᱸᱰᱮᱜᱤᱧ ᱜᱤᱛᱤᱡ ᱮᱱᱟ᱾
ᱦᱩᱸ ᱥᱤᱛᱩᱝ ᱦᱚᱛᱚ ᱫᱚᱢᱮ ᱥᱤᱛᱩᱝ ᱠᱟᱱᱟ᱾
ᱦᱳᱭ ᱥᱤᱛᱩᱝ ᱦᱚᱸ ᱟᱹᱰᱤ ᱡᱳᱨ ᱜᱮ ᱥᱤᱛᱩᱝ ᱠᱟᱱᱟ᱾
ᱟᱵᱤᱱ ᱚᱱᱛᱮ ᱪᱮᱫ ᱞᱮᱠᱟ ᱥᱤᱛᱩᱝ ᱚᱱᱛᱮ?
ᱦᱮᱸ ᱥᱤᱛᱩᱝ ᱵᱚᱞᱛᱮ ᱜᱮᱞᱮ ᱟᱹᱰᱤ ᱡᱟᱹᱥᱛᱤ ᱜᱮ ᱥᱤᱛᱩᱝ ᱠᱟᱱᱟ᱾ ᱚᱱᱟ ᱥᱤᱛᱩᱝ ᱠᱷᱟᱹᱛᱤᱨ ᱛᱮᱜᱮ ᱚᱲᱟᱜ ᱠᱚᱨᱮ ᱛᱟᱦᱮᱸ ᱵᱟᱝ ᱜᱟᱱᱚᱜ ᱠᱟᱱᱟ᱾ ᱟᱫᱚ ᱚᱱᱟ ᱚᱲᱟᱜ ᱵᱟᱲᱜᱮ ᱠᱚᱨᱮ ᱜᱮ ᱡᱚᱡᱚ ᱫᱟᱨᱮ ᱠᱚ ᱢᱮᱱᱟᱜᱼᱟ ᱛᱚ, ᱚᱱᱟ ᱡᱚᱡᱚ ᱫᱟᱨᱮ ᱞᱟᱛᱟᱨ ᱠᱚᱨᱮ ᱜᱮ ᱠᱟᱹᱴᱤᱡ ᱦᱮᱢᱟᱞ ᱥᱟᱦᱤᱡ ᱵᱩᱡᱷᱟᱹᱜ ᱟ ᱛᱚ᱾ ᱚᱱᱟ ᱯᱟᱨᱠᱚᱢ ᱠᱚ ᱤᱫᱤ ᱠᱟᱛᱮ ᱚᱱᱛᱮ ᱜᱮ ᱠᱟᱹᱴᱤᱡ ᱜᱤᱛᱤᱡ ᱠᱚᱜ
ᱚᱲᱟᱜ ᱠᱷᱚᱱ ᱫᱚ ᱚᱱᱟ ᱫᱟᱨᱮ ᱵᱩᱴᱟᱹ ᱨᱮᱜᱮ ᱱᱮᱛᱟᱨ ᱫᱚ
ᱦᱳᱭ ᱦᱳᱭ᱾ ᱨᱮᱭᱟᱲ ᱜᱮ ᱦᱮᱢᱟᱞ ᱥᱟᱦᱤᱡ ᱦᱚᱭᱟᱭ ᱛᱚ᱾
ᱦᱩᱸ᱾
ᱚᱲᱟᱜ ᱨᱮᱵᱚ ᱛᱟᱦᱮᱸ ᱠᱷᱱᱟᱡ ᱵᱚᱨᱪᱚᱝ ᱮ ᱫᱟᱨᱮ ᱞᱟᱛᱟᱨ ᱨᱮ ᱛᱟᱦᱮᱸ, ᱟᱹᱰᱤ ᱱᱟᱯᱟᱭ ᱜᱮ ᱵᱩᱡᱷᱟᱹᱜᱼᱟ᱾
ᱦᱩᱸ ᱦᱩᱸ᱾ ᱛᱟᱦᱚᱞᱮ ᱡᱚᱛᱚ ᱦᱚᱲ ᱜᱮᱯᱮ ᱜᱮᱫᱚᱜ ᱠᱟᱱᱟ ᱵᱟᱝ?
ᱦᱳᱭ ᱡᱚᱛᱚ ᱦᱚᱲ ᱜᱮᱞᱮ ᱠᱮᱫᱩᱜ ᱠᱟᱱᱟ, ᱦᱳᱭ ᱡᱚᱛᱚ ᱜᱮ᱾
ᱦᱩᱸ ᱦᱮᱸᱛᱚ᱾
ᱱᱟᱯᱟᱭ ᱜᱮ
ᱦᱳᱭ᱾ ᱟᱵᱤᱱ ᱫᱚ ᱵᱤᱱ ᱡᱚᱢ ᱵᱟᱲᱟ ᱠᱮᱫᱟ ᱥᱮ ᱟᱣᱨᱤ?
ᱦᱮᱸ ᱡᱚᱢ ᱵᱟᱲᱟ ᱠᱟᱛᱮᱫ ᱜᱮ ᱟᱹᱞᱤᱧ ᱦᱚᱞᱤᱧ ᱫᱩᱲᱩᱵ ᱠᱟᱱᱟ, ᱱᱚᱜᱼᱚᱭ
ᱛᱟᱦᱚᱞᱮ ᱟᱯᱮᱥᱮᱱ ᱫᱚ ᱪᱮᱫ ᱞᱮᱠᱟᱭ ᱥᱤᱛᱩᱝ ᱵᱟᱲᱟᱭ ᱫᱟᱭ ᱥᱮ ᱫᱟᱜ ᱡᱟᱹᱲᱤ ᱟᱯᱮ ᱠᱟᱱᱟᱭ?
ᱵᱟ ᱦᱮᱸ ᱵᱚᱞᱛᱮ ᱜᱮᱞᱮ ᱥᱤᱛᱩᱝ ᱦᱚᱸ ᱥᱤᱛᱩᱝ ᱟᱞᱮ ᱠᱟᱱᱟᱭ ᱟᱨ ᱫᱟᱜ ᱡᱟᱹᱲᱤ ᱦᱚᱸ ᱫᱟᱜ ᱡᱟᱹᱲᱤᱭᱟ ᱞᱮ ᱠᱟᱱᱟᱭ᱾ ᱢᱟᱱᱮ ᱢᱮᱱ ᱜᱟᱱᱚᱜᱼᱟ, ᱟᱫᱚ
ᱦᱮᱸ᱾
ᱦᱚᱞᱟ ᱢᱟᱱᱫᱷᱮᱨ ᱦᱚᱞᱟ ᱢᱟᱱᱫᱷᱮᱨ ᱠᱷᱚᱱ ᱫᱚ ᱫᱚᱢᱮ ᱥᱤᱛᱩᱝ ᱫᱟᱭ ᱟᱨ
ᱚᱸ᱾
ᱠᱤᱪᱷᱩ ᱫᱤᱱ ᱞᱟᱦᱟ ᱨᱮ ᱫᱚᱢᱮ ᱫᱟᱜ ᱠᱮᱫᱟᱭ, ᱡᱟᱹᱯᱩᱫ ᱠᱮᱫᱟᱭ ᱟᱫᱚ ᱦᱚᱞᱟ ᱢᱟᱱᱫᱷᱮᱨ ᱠᱷᱚᱱ ᱫᱚ ᱫᱚᱢᱮ ᱥᱤᱛᱩᱝ ᱫᱟᱭ, ᱫᱚᱢᱮ ᱜᱚᱨᱚᱢ
ᱦᱳᱭ᱾
ᱚᱱᱟ ᱛᱮ ᱟᱹᱞᱤᱧ ᱦᱚᱸ ᱵᱟᱭ ᱨᱮ ᱥᱮᱫ ᱜᱮᱞᱤᱧ ᱫᱩᱲᱩᱵ ᱟᱠᱟᱱᱟ᱾
ᱚᱸ᱾
ᱦᱩᱸ ᱛᱟᱦᱚᱞᱮ ᱟᱹᱵᱤᱱ ᱚᱱᱛᱮ ᱤᱭᱟᱹ ᱢᱟᱜ ᱢᱚᱬᱮ ᱵᱟᱦᱟ ᱠᱚ ᱦᱳᱭ ᱮᱱᱟ ᱥᱮ ᱵᱟᱝ ᱛᱟᱦᱚᱞᱮ?
ᱦᱳᱭ ᱵᱟᱦᱟ ᱫᱚ ᱟᱞᱮ ᱱᱚᱰᱮ ᱫᱚ ᱩᱸ ᱢᱮᱱᱛᱮ‌ ᱫᱚ ᱵᱟᱦᱟ ᱫᱚᱞᱮ ᱵᱟᱦᱟᱜᱼᱟ, ᱠᱤᱱᱛᱩ ᱢᱟᱜ ᱢᱚᱬᱮ ᱫᱚ ᱵᱟᱞᱮ ᱢᱟᱜ ᱢᱚᱬᱮᱜᱼᱟ᱾
ᱩᱸ ᱻ
ᱟᱯᱮ ᱚᱱᱛᱮ ᱜᱮ ᱪᱮᱫ ᱞᱮᱠᱟ ᱠᱚ, ᱪᱮᱫ ᱞᱮᱠᱟ ᱠᱚ ᱢᱟᱱᱟᱣ ᱜᱮᱭᱟ ᱵᱟᱦᱟ ᱥᱮ ᱢᱟᱜ ᱢᱚᱬᱮ?
ᱦᱮᱸ ᱟᱹᱞᱤᱧ ᱥᱮᱱ ᱦᱮᱸ ᱟᱞᱤᱧ ᱥᱮᱫ ᱫᱚ ᱵᱚᱞᱛᱮ ᱜᱮᱞᱮ ᱵᱟᱱᱟᱨ ᱜᱮ ᱦᱩᱭᱩᱜ ᱜᱮᱭᱟ᱾ ᱢᱟᱱᱮ ᱵᱟᱦᱟ ᱦᱚᱸ ᱦᱩᱭᱩᱜ ᱜᱮᱭᱟ᱾ ᱜᱮᱭᱟ ᱟᱨ ᱢᱟᱜ ᱢᱚᱬᱮ ᱦᱚᱸ ᱦᱩᱭᱩᱜ ᱜᱮᱭᱟ᱾
ᱚᱻ᱾
ᱟᱫᱚ ᱟᱞᱮ ᱥᱮᱫ ᱫᱚ ᱱᱟᱜ ᱠᱷᱟᱱ ᱪᱮᱫ ᱞᱮᱠᱟ ᱢᱟᱱᱮ ᱵᱟᱦᱟ ᱫᱚ ᱯᱮ ᱥᱮᱨᱢᱟ ᱞᱮ ᱵᱟᱦᱟᱜᱼᱟ ᱟᱨ ᱢᱟᱜ ᱢᱚᱬᱮ ᱦᱚᱸ ᱯᱮ ᱥᱮᱨᱢᱟ ᱢᱟᱱᱮ ᱯᱮ ᱚᱱᱛᱚᱨ ᱪᱷᱟᱲᱟ ᱪᱷᱟᱲᱟ ᱞᱮ ᱚᱱᱠᱟᱜᱼᱟ ᱟᱹᱨᱠᱤ᱾
ᱢᱟᱱᱮ ᱯᱮ ᱥᱮᱨᱢᱟ ᱯᱮ ᱵᱟᱫ ᱠᱟᱛᱮᱜ ᱯᱮ ᱠᱚᱨᱟᱣ ᱜᱮᱭᱟ ᱵᱟᱱᱟᱨ ᱵᱟᱝ?
ᱦᱮᱸ ᱢᱟᱱᱮ ᱟᱨᱠᱤ ᱯᱮ ᱥᱮᱨᱢᱟ ᱪᱷᱟᱲᱟ ᱪᱷᱟᱲᱟ, ᱢᱟᱱᱮ ᱯᱮ ᱥᱮᱨᱢᱟ ᱞᱮ ᱵᱟᱦᱟᱭ ᱮᱱᱟ, ᱫᱤᱭᱮ ᱚᱱᱟ ᱯᱚᱨᱮ ᱟᱨᱚ ᱢᱟᱜ ᱢᱚᱬᱮ, ᱚᱱᱠᱟ ᱟᱫᱚ ᱟᱨᱚ ᱪᱮᱫ ᱞᱤᱧ ᱞᱟᱹᱭᱼᱟ? ᱢᱟᱱᱮ ᱵᱚᱸᱜᱟ ᱠᱚᱠᱚ ᱞᱟᱹᱭ ᱞᱮᱠᱷᱟᱱ ᱵᱚᱞᱛᱮ ᱜᱮᱞᱮ ᱟᱨᱚ ᱡᱩᱫᱤ ᱢᱤᱫ ᱥᱮᱨᱢᱟ ᱞᱮ ᱤᱭᱟᱹᱮᱱᱟ ᱵᱟᱦᱟᱭ ᱱᱟᱞᱮ ᱫᱤᱭᱮ ᱡᱩᱫᱤ ᱵᱚᱸᱜᱟ ᱠᱚ ᱞᱟᱹᱭ ᱠᱮᱫᱟ ᱡᱮ ᱩᱱᱠᱩ ᱫᱚᱠᱚ ᱞᱟᱹᱭ ᱟᱠᱟᱫ ᱞᱮᱭᱟ ᱵᱚᱸᱜᱟ ᱠᱚ ᱡᱮ
ᱚᱸ-ᱮᱸᱻ ᱾
ᱵᱚᱞᱛᱮ ᱜᱮᱹᱞᱮ ᱤᱭᱟᱹ ᱢᱟᱱᱮ ᱢᱟᱱᱥᱤᱠ ᱠᱚ ᱟᱹᱰᱤ ᱦᱚᱲᱟᱜ ᱛᱟᱦᱮᱸᱱ ᱛᱟᱠᱚ ᱜᱮᱭᱟ ᱾
ᱦᱳᱭ ᱾
ᱢᱟᱱᱮ ᱰᱷᱮᱨ ᱧᱚᱜ ᱚᱱᱠᱟ ᱛᱟᱦᱮᱸ ᱞᱮᱱᱠᱷᱟᱱ ᱢᱟᱱᱮ ᱢᱟᱜᱢᱚᱬᱮ ᱜᱮᱠᱚ ᱢᱮᱱ ᱠᱟᱜ ᱞᱮᱭᱟ ᱾
ᱦᱚᱸᱻ ᱾
ᱵᱟᱠᱷᱟᱱ ᱫᱚ ᱟᱞᱮᱭᱟᱜ ᱫᱚ ᱚᱱᱠᱟ ᱫᱤᱱ ᱠᱟᱛᱮᱫ ᱥᱟᱵ ᱢᱮᱱᱟᱜ ᱛᱟᱞᱮᱭᱟ ᱯᱮ ᱥᱮᱨᱢᱟ ᱵᱟᱦᱟ ᱯᱮ ᱥᱮᱨᱢᱟ ᱢᱟᱜ ᱢᱚᱬᱮᱜ ᱟᱫᱚ ᱵᱚᱸᱜᱟ ᱡᱚᱠᱷᱚᱜ ᱡᱷ ᱚᱱᱠᱟ ᱠᱚ ᱞᱟᱹᱭ ᱠᱟᱫᱟ ᱡᱩᱫᱤ ᱵᱮᱥᱤ ᱧᱚᱜ ᱛᱟᱦᱮᱸᱱᱟ ᱟᱨᱠᱤ ᱢᱟᱱᱚᱥᱤᱠ ᱤᱭᱟᱹ ᱠᱚ ᱛᱟᱞᱦᱮ ᱚᱱᱟ ᱫᱚ, ᱢᱟᱜ ᱢᱚᱬᱮ ᱦᱳᱭᱳᱜ ᱾
ᱤᱥ-ᱥ-ᱥ-ᱥ, ᱴᱷᱚ-ᱠᱟᱜ-ᱩᱸᱝ ᱾
ᱛᱚ, ᱚᱱᱠᱟ ᱟᱞᱮ ᱥᱮᱫ ᱫᱚ ᱾
ᱤᱥ-ᱥ-ᱥ-ᱴᱷᱚᱜ-ᱟᱢ-ᱤᱥ-ᱥ-ᱥ ᱾
ᱪᱷᱤᱻ ᱾ ᱚ ᱛᱟᱞᱦᱮ ᱟᱵᱤᱱ ᱥᱮᱫ ᱫᱚ ᱚᱱᱛᱮ ᱫᱚ ᱢᱟᱨᱮ ᱠᱚᱫᱚ ᱵᱟᱝ ᱦᱳᱭᱳᱜ ᱜᱮᱭᱟ ᱾
ᱵᱟᱝ ᱜᱮ, ᱵᱟᱦᱟ ᱜᱮ ᱦᱩᱭᱩᱜ ᱜᱮᱭᱟ ᱾ ᱵᱟᱦᱟᱜ ᱜᱮᱭᱟᱞᱮ ᱛᱚ ᱟᱞᱮ ᱚᱸᱰᱮ ᱫᱚ ᱢᱟᱱᱮ ᱫᱤᱠᱩ ᱦᱚᱲᱞᱮ ᱡᱟᱹᱥᱛᱤ ᱧᱚᱜ ᱜᱮᱭᱟ ᱛᱟᱯᱚᱨ ᱦᱚᱲ ᱠᱚᱫᱚ ᱠᱚᱢ ᱧᱚᱜ ᱜᱮᱭᱟᱞᱮ ᱛᱚ ᱾
ᱟᱪ-ᱪᱷᱟᱻ
ᱴᱷᱚᱜ ᱾
ᱦᱩᱹ
ᱛᱟᱞᱦᱮ, ᱟᱯᱮ ᱚᱱᱛᱮ ᱫᱚ ᱢᱟᱱᱮ ᱮᱢᱱᱤ ᱵᱟᱦᱟ ᱵᱟᱫ ᱠᱟᱛᱮᱜ ᱮᱸ ᱥᱟᱵ ᱠᱟᱜ ᱵᱮᱱ ᱢᱟᱜ ᱢᱚᱬᱮ ᱵᱟᱫ ᱠᱟᱛᱮᱜ ᱛᱟᱯᱚᱨ ᱟᱨᱚ ᱦᱟᱱᱟ ᱱᱤᱭᱟᱹ ᱤᱭᱟᱹ ᱢᱮᱱᱟᱜ ᱛᱟᱵᱚᱱᱟ ᱛᱚ ᱾
ᱻ
ᱛᱚ ᱚᱱᱟ ᱠᱚ ᱯᱚᱨᱚᱵᱽ ᱠᱚ ᱞᱟᱹᱭ ᱵᱮᱱ ᱪᱮᱫ ᱯᱚᱨᱚᱵᱽ ᱠᱚ ᱦᱳᱭᱳᱜ ᱜᱮᱭᱟ ᱟᱯᱮ ᱚᱱᱟ ᱠᱚᱨᱮ?
ᱦᱮᱸ, ᱟᱹᱞᱤᱧ ᱥᱮᱫ ᱫᱚ ᱯᱚᱨᱚᱵᱽ ᱵᱚᱞᱛᱮᱹ ᱫᱚ ᱦᱳᱭ ᱫᱚ ᱦᱳᱭᱳᱜ ᱜᱮᱭᱟ ᱾ ᱵᱚᱦᱩ ᱨᱚᱠᱚᱢ ᱯᱚᱨᱚᱵᱽ ᱜᱮ ᱾
ᱮᱸᱻ ᱾
ᱢᱮᱹᱻ ᱾ ᱡᱮᱢᱚᱱᱻ ᱾ ᱥᱚᱲᱚᱜ ᱯᱚᱨᱚᱵᱽ ᱵᱚᱞᱛᱮᱹᱫᱚ ᱟᱵᱚ ᱥᱟᱱᱛᱟᱲ ᱟᱜ ᱵᱮᱱ ᱞᱟᱹᱭᱫᱟ ᱛᱚ?
ᱦᱮᱸ ᱦᱮᱸ, ᱥᱟᱱᱛᱟᱲᱟᱜ ᱜᱮ, ᱾
ᱩᱹ, ᱟᱵᱚ ᱥᱟᱱᱛᱟᱲᱟᱜ ᱛᱚ ᱧᱮᱞ ᱵᱤᱱ ᱢᱟ, ᱟᱵᱚᱣᱟᱜ ᱥᱟᱱᱛᱟᱲᱟᱜ ᱯᱚᱨ ᱯᱚᱨᱚᱵᱽ ᱫᱚ ᱦᱳᱭᱳᱜ ᱠᱟᱱᱟ ᱞᱟᱹᱴᱩ ᱯᱚᱨᱚᱵᱽ ᱫᱚ ᱡᱚᱛᱚ ᱠᱷᱚᱱ ᱫᱚ ᱥᱚᱨᱦᱟᱭ ᱾
ᱦᱮᱸ ᱾
ᱥᱚᱨᱦᱟᱭ, ᱚᱱᱟ ᱫᱚ ᱡᱚᱛᱚ ᱠᱷᱚᱱ ᱞᱟᱹᱴᱩ ᱯᱚᱨᱚᱵᱽ ᱛᱟᱵᱚᱱ ᱟᱵᱚ ᱦᱚᱲᱟᱜ ᱥᱟᱱᱛᱟᱲᱟᱜ ᱫᱚ ᱾ ᱫᱤᱭᱮ, ᱵᱟᱦᱟ ᱢᱟᱜ ᱢᱚᱬᱮ ᱫᱚ ᱢᱮᱱᱟᱜ ᱜᱮᱭᱟ ᱾
ᱦᱳᱭᱻ ᱾
ᱟ-ᱨ-ᱨᱜ ᱟᱨᱚ ᱢᱮᱱᱟᱜ ᱛᱟᱵᱚᱱᱟ, ᱟᱹᱞᱤᱧ ᱫᱚ ᱚᱱᱟ ᱜᱮᱞᱤᱧ ᱵᱟᱲᱟᱭ ᱟ ᱟᱨᱠᱤ ᱾
ᱦᱳᱭ ᱾
ᱥᱚᱨᱦᱟᱭ ᱢᱟᱨᱟᱝ ᱯᱚᱨᱚᱵᱽ ᱟᱨ ᱵᱟᱦᱟ ᱢᱟᱜ ᱢᱚᱬᱮ ᱾
ᱥᱚᱸᱲᱚᱸᱜ-ᱳᱸᱝ ᱾
ᱟᱫᱚ ᱟᱵᱤᱱ ᱥᱮᱫ ᱪᱮᱞ ᱠᱚ ᱦᱳᱭᱳᱜᱼᱟ?
ᱟᱞᱮ ᱥᱮᱫ ᱦᱚᱸ ᱚᱱᱠᱟ ᱜᱮ ᱦᱩᱧᱩᱜᱼᱟ ᱢᱟᱱᱮ ᱢᱟᱜ ᱢᱚᱬᱮ ᱵᱟᱫ ᱠᱟᱛᱮᱫ ᱵᱟᱦᱟ ᱟᱨ ᱥᱚᱨᱦᱟᱭ ᱫᱚ ᱦᱮᱸ ᱚᱱᱟ ᱦᱩᱭᱩᱜᱼᱟ ᱾
ᱟᱪᱷᱟ
ᱥᱚᱨᱚᱦᱟᱭ ᱫᱚᱠᱚ ᱢᱮᱱᱟ ᱡᱮ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ᱾ ᱥᱟᱱᱛᱟᱲ ᱦᱚᱲᱟᱜ ᱛᱚ ᱚᱱᱟ ᱵᱟᱨᱮ ᱛᱮ ᱡᱩᱫᱤ ᱠᱟᱹᱴᱤᱡ ᱡᱤ ᱵᱮᱱ ᱵᱟᱲᱟᱭ ᱠᱷᱟ ᱫᱚ ᱠᱟᱹᱴᱤᱡ ᱵᱮᱱ ᱞᱟᱹᱭ ᱥᱚᱫᱚᱨ ᱞᱮᱱ ᱠᱷᱟᱱ ᱫᱚ ᱵᱷᱟᱞᱤ ᱠᱚᱜᱭᱟ
ᱦᱮᱸ
ᱡᱟᱦᱟᱸ ᱴᱩᱠᱩᱱ ᱵᱮᱱ ᱵᱟᱲᱟᱭᱟ ᱚᱱᱟᱜᱮ ᱠᱟᱹᱴᱤᱡ ᱞᱟᱹᱭ ᱞᱮᱱᱠᱷᱟᱱ ᱫᱚ ᱱᱟᱯᱟᱭ ᱠᱚᱜᱼᱟ᱾
ᱦᱮᱸ ᱧᱮᱞ ᱵᱤᱱ ᱟᱹᱞᱤᱧ ᱫᱚ ᱵᱮᱥᱤ ᱠᱤᱪᱷᱩ ᱫᱚ ᱵᱟᱹᱞᱤᱧ ᱵᱟᱲᱟᱭᱟ ᱛᱚ ᱫᱚᱢᱮ ᱫᱚ᱾
ᱦᱳᱭ
ᱟᱫᱚ ᱡᱟᱞᱤᱧ ᱵᱟᱲᱟᱭᱟ ᱚᱱᱟ ᱜᱮᱞᱤᱧ ᱞᱟᱹᱭ ᱟᱵᱤᱱᱟ᱾
ᱦᱮᱸ
ᱡᱮᱢᱚᱱ ᱧᱮᱞᱵᱤᱱ ᱟᱵᱚ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱠᱟᱱᱟ ᱥᱮ᱾ ᱥᱟᱱᱛᱟᱲ ᱦᱚᱲᱟᱜ ᱚᱱᱟ ᱫᱚ ᱡᱮᱢᱚᱱ ᱢᱚᱬᱮ ᱥᱤᱧ ᱢᱚᱬᱮ ᱧᱤᱫᱟᱹ ᱠᱷᱚᱱ
ᱦᱮᱸ ᱦᱮᱸ
ᱟᱫᱚ ᱟᱹᱞᱤᱧ ᱥᱮᱫ ᱫᱚ ᱱᱟᱜ ᱠᱷᱟᱱ ᱚᱱᱠᱟ ᱫᱚ ᱵᱟᱠᱚ ᱢᱟᱱᱟᱣ ᱜᱮᱭᱟ᱾
ᱦᱮᱸ
ᱢᱚᱬᱮ ᱥᱤᱧ ᱢᱚᱬᱮ ᱧᱤᱫᱟᱹ ᱫᱚ
ᱦᱮᱸ
ᱟᱹᱞᱤᱧ ᱥᱮᱫ ᱫᱚ ᱚᱱᱠᱟ ᱢᱤᱫ ᱫᱤᱱ ᱦᱚᱭᱛᱚ ᱤᱭᱟᱹ
ᱦᱮᱸ
ᱢᱟᱱᱮ ᱩᱱᱟᱹᱜ ᱵᱮᱥ ᱠᱷᱚᱱ ᱫᱚ ᱟᱹᱞᱤᱧ ᱥᱮᱫ ᱫᱚ ᱵᱟᱝ ᱦᱩᱭᱩᱜ ᱜᱮᱭᱟ ᱟᱨᱠᱤ ᱚᱱᱟ ᱟᱫᱚ ᱚᱱᱟᱛᱮ ᱩᱱᱟᱹᱜ ᱠᱤᱪᱷᱩ ᱫᱚ ᱵᱟᱹᱞᱤᱧ ᱵᱟᱲᱟᱭᱟ᱾
ᱚ
ᱟᱫᱚ ᱟᱹᱵᱤᱱ ᱟᱹᱵᱤᱱ ᱥᱮᱫ ᱫᱚ ᱪᱮᱫ ᱞᱮᱠᱟ ᱠᱚ ᱢᱟᱱᱟᱣ ᱜᱮᱛᱮ ᱥᱚᱨᱟᱭ ᱫᱚ᱾
ᱦᱮᱸ ᱟᱞᱤᱧ ᱥᱮᱫ ᱦᱚᱸ ᱢᱟᱛᱠᱚᱢ ᱚᱠᱟ ᱜᱮ ᱢᱟᱱᱮ
ᱟᱫᱚ ᱟᱵᱤᱱ ᱥᱮᱫ ᱫᱚᱞᱤᱧ ᱟᱸᱡᱚᱢ ᱵᱟᱲᱟ ᱟᱠᱟᱫᱟ ᱚᱱᱛᱮ ᱫᱚ ᱵᱷᱟᱜᱤ ᱠᱚ ᱢᱟᱱᱟᱣ ᱜᱮᱭᱟ ᱛᱚ ᱟᱫᱚ
ᱦᱮᱸ ᱢᱟᱱᱟᱣ ᱫᱚ ᱠᱚ ᱢᱟᱱᱟᱣ ᱜᱮᱭᱟ ᱟᱫᱚ ᱡᱟᱦᱟᱸ ᱵᱚᱱ ᱢᱮᱱᱟ ᱰᱟᱝᱨᱤ ᱪᱟᱨᱦᱟᱣ
ᱦᱮᱸ
ᱚᱱᱟ ᱠᱚᱫᱚ ᱱᱮᱛᱟᱨ ᱫᱚ ᱵᱟᱝ ᱦᱩᱭᱩᱜ ᱜᱮᱭᱟ ᱟᱫᱚ ᱮᱨ ᱯᱚᱨᱮ ᱚᱱᱟ ᱠᱷᱩᱱᱴᱟᱹᱣ ᱢᱩᱱᱴᱟᱹᱣ ᱠᱚᱫᱚ ᱵᱟᱝ ᱠᱚ ᱠᱚᱨᱟᱣ ᱜᱮᱭᱟ ᱱᱮᱛᱟᱨ ᱫᱚ ᱟᱫᱚ ᱚᱱᱟ ᱡᱤ ᱜᱮ ᱢᱟᱱᱮ ᱞᱟᱦᱟ ᱛᱮ ᱫᱚ ᱛᱟᱦᱮᱸ ᱞᱮᱱ ᱛᱟᱵᱚᱱᱟ ᱟᱨᱠᱤ ᱰᱷᱟᱞᱟᱭ ᱠᱚ ᱵᱟᱝ ᱛᱟᱦᱮᱸ ᱞᱮᱱᱟ ᱛᱚ ᱟᱨ ᱱᱮᱛᱟᱨ ᱫᱚ ᱟᱹᱛᱩ ᱤᱭᱟᱹ ᱠᱚᱨᱮ ᱦᱚᱸ ᱠᱚ ᱰᱷᱟᱞᱟᱭ ᱠᱟᱜ ᱵᱚᱱᱟ ᱮᱨ ᱠᱟᱨᱚᱱ ᱡᱚᱱᱱᱮ ᱠᱷᱩᱱᱴᱤ ᱠᱚ ᱦᱚᱸ ᱵᱤᱫ ᱠᱚ ᱵᱟᱝ ᱜᱟᱱᱚᱜᱼᱟ᱾
ᱟᱪᱪᱷᱟ
ᱦᱮᱸ ᱮᱨᱯᱚᱨᱮ ᱚᱱᱟ ᱚᱱᱟ ᱠᱷᱟᱹᱛᱤᱨ ᱛᱮ ᱜᱮ ᱠᱷᱩᱱᱴᱟᱹᱣ ᱠᱚ ᱫᱚ ᱵᱟᱫ ᱠᱟᱛᱮᱫ ᱥᱩᱫᱩ ᱞᱟᱝᱜᱽᱲᱮ ᱠᱚ ᱮᱱᱮᱡᱟ᱾
ᱛᱟᱦᱚᱞᱮ ᱚᱱᱠᱟ ᱢᱟᱱᱮ ᱤᱭᱟᱹ ᱚᱱᱠᱟ ᱡᱟᱭᱜᱟ ᱵᱟᱹᱱᱩᱜ ᱛᱟᱯᱮᱭᱟ ᱡᱮᱢᱚᱱ ᱴᱟᱺᱰᱤ ᱠᱚᱨᱮᱜ
ᱦᱮᱸ ᱴᱟᱺᱰᱤ ᱠᱚᱨᱮ ᱟᱫᱚ ᱚᱱᱟ ᱡᱟᱦᱟᱸ ᱫᱤᱥᱚᱢ ᱤᱭᱟᱹ ᱠᱚ ᱢᱮᱱᱟ ᱥᱚᱦᱨᱟᱭ
ᱦᱮᱸ᱾
ᱚᱱᱟ ᱠᱚᱨᱮ ᱞᱟᱹᱴᱩ ᱞᱟᱹᱴᱩ ᱚᱱᱟ ᱠᱚᱨᱮ ᱫᱚ ᱠᱚ ᱠᱚᱨᱟᱣ ᱦᱚᱪᱚ ᱜᱮᱭᱟ, ᱟᱫᱚ ᱟᱞᱮ ᱱᱚᱰᱮ ᱫᱚ ᱚᱝ ᱠᱟ ᱫᱚ ᱵᱟᱝ ᱦᱩᱭᱩᱜ ᱜᱮᱭᱟ᱾
ᱚ, ᱢᱟᱱᱮ ᱛᱟᱦᱚᱞᱮ ᱟᱹᱵᱤᱱ ᱥᱮᱫ ᱫᱚ ᱛᱤᱱ ᱫᱤᱱ ᱠᱚ ᱢᱟᱱᱟᱣ ᱛᱮ ᱚᱱᱛᱮ?
ᱦᱮᱸ ᱢᱟᱱᱟᱣ ᱜᱮᱭᱟ ᱠᱚ ᱢᱚᱬᱮ ᱫᱤᱱ᱾
ᱢᱟᱱᱮ ᱢᱚᱬᱮ ᱢᱚᱬᱮ ᱫᱤᱱ, ᱢᱚᱬᱮ
ᱦᱮᱸ ᱦᱳᱭ᱾
ᱚ᱾ ᱛᱚ ᱟᱹᱵᱤᱱ ᱥᱮᱫ ᱫᱚᱠᱚ ᱢᱟᱱᱟᱣᱟ, ᱟᱹᱞᱤᱧ ᱥᱮᱫ ᱫᱚ ᱚᱱᱮ ᱛᱚ ᱚᱱᱮ ᱚᱝᱠᱟ ᱫᱚ ᱵᱟᱠᱚ ᱢᱟᱱᱟᱣᱟ᱾ ᱢᱤᱫ ᱫᱤᱱ ᱦᱚᱭᱛᱚ ᱰᱟᱝᱨᱤ ᱡᱟᱜᱟᱣ ᱦᱩᱭᱱᱟ,
ᱦᱳᱭ᱾
ᱟᱨ ᱢᱤᱫ ᱫᱤᱱ ᱦᱚᱭᱛᱳ ᱵᱟᱝ ᱯᱳᱭᱞᱳ ᱫᱤᱱ ᱫᱚᱠᱚ ᱞᱟᱹᱭᱟ ᱩᱢ ᱥᱮ ᱪᱮᱫ,
ᱦᱮᱸ ᱩᱢ ᱛᱟᱨᱯᱚᱨᱮ ᱤᱭᱟᱹ ᱯᱤᱴᱷᱟᱹᱭᱟᱠᱚ᱾
ᱦᱮᱸ ᱩᱱ ᱦᱤᱞᱳᱚᱜ ᱫᱚ ᱢᱟᱱᱮ ᱰᱟᱝᱨᱤ ᱡᱟᱜᱟᱣ ᱫᱤᱭ ᱛᱚ ᱠᱷᱩᱱᱴᱟᱹᱣ ᱦᱮᱸ ᱦᱮᱸ ᱦᱮᱸ᱾ ᱢᱟᱱᱮ ᱵᱚᱞᱛᱮ ᱜᱮᱞᱮ ᱟᱞᱮ ᱥᱮᱫ ᱫᱚ ᱚᱝᱠᱟ ᱯᱮ ᱢᱟᱦᱟ ᱠᱚ ᱢᱟᱱᱟᱣ ᱜᱮᱭᱟ ᱟᱨᱠᱤ᱾
ᱚ ᱡᱟᱦᱟᱸᱭ ᱡᱮᱢᱚᱱ ᱥᱮᱫ᱾ ᱡᱟᱦᱟᱸᱭ ᱡᱟᱦᱟᱸ ᱨᱚᱠᱚᱢ ᱡᱚᱛᱚ ᱦᱚᱲ ᱛᱚ ᱡᱚᱛᱚ ᱤᱭᱟᱹ ᱠᱚ ᱦᱳᱭ ᱞᱟᱹᱭᱵᱮᱱ᱾
ᱵᱟᱠᱷᱟᱱ ᱛᱚ ᱟᱵᱚ ᱥᱟᱱᱛᱟᱲᱟᱜ ᱫᱚ ᱚᱱᱟ ᱫᱚ ᱤᱭᱟᱹᱜᱮ ᱢᱮᱱᱟᱜ ᱛᱟᱵᱚᱱᱟ ᱥᱮ᱾ ᱡᱮ ᱥᱚᱦᱨᱟᱭ ᱫᱚ ᱢᱚᱬᱮ ᱥᱤᱧ ᱢᱚᱬᱮ ᱧᱤᱫᱟᱹ
ᱦᱮᱸ᱾
ᱟᱫᱚ ᱚᱠᱚᱭ ᱚᱠᱟ ᱞᱮᱠᱟ ᱪᱮᱫ ᱞᱮᱠᱟ ᱠᱚ ᱢᱟᱱᱟᱣ ᱫᱟ᱾
ᱦᱮᱸ᱾ ᱟᱨ ᱡᱚᱛᱚ ᱡᱟᱭᱜᱟ ᱨᱮ ᱛᱚ ᱡᱚ ᱛᱚ ᱥᱚᱢᱟᱱ ᱫᱚ ᱵᱟᱝ ᱠᱟᱱᱟ ᱛᱚ᱾
ᱦᱮᱸ ᱦᱮᱸ ᱚᱠᱟ ᱥᱮᱫ ᱪᱮᱫ ᱞᱮᱠᱟ ᱛᱟᱦᱚᱞᱮ ᱚᱱᱟ ᱢᱟᱦᱟᱸᱜ ᱟᱸᱡᱚᱢ ᱦᱩᱭᱮᱱ,
ᱦᱮᱸ᱾
ᱛᱟᱦᱚᱞᱮ ᱚᱱᱮ ᱵᱟᱦᱟ ᱫᱚ ᱪᱮᱫ ᱞᱮᱠᱟ ᱠᱚ ᱢᱟᱱᱟᱣᱟ, ᱡᱟᱠᱼᱡᱚᱢᱚᱠ ᱜᱮ ᱦᱩᱭᱩᱜ ᱛᱟᱵᱤᱱᱟ ᱚᱱᱛᱮ ᱟᱵᱤᱱ ᱥᱮᱫ?
ᱦᱮᱸ ᱡᱟᱭ ᱡᱚᱢᱚᱠ ᱜᱮ
ᱚᱸ᱾
ᱡᱟᱠᱼᱡᱚᱢᱚᱠ ᱜᱮ ᱵᱟᱝ?
ᱦᱳᱭ᱾
ᱟᱪᱪᱷᱟ᱾ ᱱᱟᱯᱟᱭ ᱜᱮ᱾
ᱦᱳᱭ, ᱟᱯᱮ ᱥᱮᱱ ᱫᱚ ᱪᱮᱫ ᱞᱮᱠᱟ ᱦᱩᱭᱩᱜ ᱜᱮᱛᱮ?
ᱦᱮᱸ ᱟᱞᱮ ᱥᱮᱫ ᱦᱚᱸ ᱚᱱᱠᱟ ᱜᱮ᱾ ᱵᱚᱛᱮ ᱜᱮᱞ ᱢᱟᱱᱮ ᱵᱟᱦᱟ ᱫᱚ ᱠᱷᱩᱵᱽ ᱩᱱᱟᱹᱜ ᱴᱟ ᱫᱚ ᱵᱟᱝ ᱡᱚᱨᱟᱞᱳ ᱫᱚ ᱵᱟᱝ ᱦᱩᱭᱩᱜ ᱛᱟᱞᱮᱭᱟ ᱢᱟᱱᱮ ᱢᱟᱜᱽ ᱢᱚᱬᱮ ᱜᱮ ᱵᱮᱥᱤ ᱟᱨᱠᱤ ᱡᱚᱨᱟᱞᱳ ᱦᱩᱭᱩᱜ ᱛᱟᱭᱟ᱾ ᱟᱫᱚ ᱵᱚᱞᱛᱮ ᱜᱮᱞᱮ ᱢᱟᱜᱽ-ᱢᱚᱬᱮ ᱫᱚ ᱟᱹᱰᱤ ᱤᱭᱟᱹ ᱨᱮᱱᱟᱜ ᱤᱭᱟᱹ ᱠᱟᱱ ᱛᱟᱵᱚᱱᱟ ᱥᱮ,
ᱦᱳᱭ
ᱢᱟᱜᱽ-ᱢᱚᱲᱮ ᱛᱚ ᱵᱟᱦᱟ ᱤᱭᱟᱹ ᱵᱟᱦᱟ ᱠᱷᱚᱱ ᱫᱚ ᱵᱷᱮᱜᱟᱨ ᱧᱚᱜ ᱜᱮᱭᱟ᱾
ᱦᱳᱭ
ᱟᱫᱚ ᱚᱱᱟ ᱚᱱᱟ ᱵᱮᱱ ᱵᱟᱲᱟᱭᱟ ᱥᱮ ᱵᱟᱝ ᱢᱟᱜᱽ ᱢᱚᱬᱮ ᱫᱚ ᱪᱮᱫ ᱞᱮᱠᱟᱱ ᱡᱤᱱᱤᱥ ᱠᱟᱱᱟ?
ᱚᱠᱩ ᱵᱟ ᱚᱱᱟ ᱠᱟᱹᱴᱤᱡ ᱵᱮᱱ ᱞᱟᱹᱭ ᱞᱮᱠᱷᱼᱼ ᱷᱟᱡ ᱚᱱᱟ ᱦᱚᱸ ᱠᱩᱠᱞᱤ ᱵᱷᱟᱹᱜᱤ ᱵᱮᱱ ᱢᱮᱱ ᱠᱮᱫᱟ ᱡᱮ ᱟᱹᱞᱤᱧ ᱦᱚᱸ ᱵᱟᱹᱞᱤᱧ ᱵᱟᱲᱟᱭᱟ ᱚᱱᱟᱼᱼ ᱡᱩᱫᱤ ᱵᱮᱱ ᱢᱮᱱ ᱠᱷᱟᱡ ᱫᱚ ᱱᱟᱯᱟᱭ ᱠᱚᱜ ᱜᱮᱭᱟ ᱟᱹᱞᱤᱧ ᱦᱚᱸ ᱠᱟᱹᱴᱤᱡ ᱞᱤᱧ ᱵᱟᱲᱟᱭ ᱧᱟᱢ ᱠᱮᱭᱟ᱾
ᱦᱮᱸ ᱟᱫᱚ ᱟᱹᱵᱤᱱ ᱥᱮᱫ ᱫᱚ ᱵᱟᱝ ᱦᱩᱭᱩᱜ-ᱟ ᱛᱚᱵᱤᱱ ᱞᱟᱹᱭ ᱠᱮᱫᱟ, ᱟᱫᱚ ᱚᱱᱟ ᱛᱮᱞᱤᱧ ᱞᱟᱹᱭ ᱮᱫᱟ ᱡᱮ ᱵᱟᱲᱟᱭ ᱟᱹᱵᱤᱱ ᱥᱮ ᱵᱟᱝ?